ᱜᱚᱝᱠᱮ ᱡᱚᱦᱟᱨ ᱜᱮ, ᱩᱸ ᱱᱟᱯᱟᱭ ᱵᱟᱲᱟ ᱜᱮᱛᱚ ᱜᱚᱝᱠᱮ?
ᱦᱮᱸ ᱜᱚᱝᱠᱮ ᱱᱤᱛ ᱫᱷᱟᱨᱤᱡ ᱫᱚ ᱦᱟᱸᱜ ᱱᱟᱯᱟᱭ ᱜᱮ ᱦᱮᱱᱟᱜ ᱠᱟᱜ ᱞᱤᱧᱟ ᱟᱞᱤᱧ ᱫᱚ᱾ ᱟᱵᱤᱱ ᱜᱮ ᱚᱠᱟ ᱞᱮᱠᱟ ᱢᱮᱱᱟᱜ ᱵᱤᱱᱟ?
ᱟᱨ ᱜᱚᱝᱠᱮ ᱟᱞᱤᱧ ᱫᱚ ᱪᱮᱫ ᱞᱤᱧ ᱞᱟᱹᱭᱟ ᱮᱠᱫᱚᱢ ᱟᱰᱤ ᱫᱩᱠ ᱨᱮᱱᱟᱜ ᱠᱟᱛᱷᱟ ᱥᱚᱝᱠᱟᱨ ᱪᱟᱞᱩ ᱪᱟᱞᱩ ᱛᱮ ᱮᱠᱫᱚᱢ ᱼᱼ ᱦᱩᱸ ᱟᱨ ᱱᱚᱶᱟ ᱠᱟᱢᱤ ᱠᱚ ᱧᱮᱞ ᱥᱟᱢᱴᱟᱣ ᱵᱟᱲᱟ ᱛᱮ ᱮᱠᱫᱚᱢ ᱩᱰᱤ ᱦᱟᱨᱠᱮᱛ ᱜᱮ ᱵᱩᱡᱷᱟᱹᱜ ᱠᱟᱱᱟ ᱜᱚᱝᱠᱮ᱾
ᱟᱪᱪᱷᱟ᱾ ᱛᱟᱦᱚᱞᱮ ᱜᱚᱝᱠᱮ ᱚᱲᱟᱜ ᱦᱚᱲ ᱫᱚ ᱚᱠᱟ ᱞᱮᱠᱟ ᱢᱮᱱᱟᱜ ᱠᱚᱣᱟ?
ᱟ ᱚᱲᱟᱜ ᱨᱮ ᱱᱟᱯᱟᱭ ᱜᱮ ᱥᱟᱱᱟᱢ ᱠᱚᱜᱮ ᱮᱱᱠᱷᱟᱱ ᱱᱚᱣᱟ ᱪᱮᱫ ᱞᱤᱧ ᱞᱟᱹᱭᱟ ᱠᱟᱹᱢᱤ ᱠᱟᱹᱢᱤ ᱛᱮ ᱮᱠᱫᱚᱢ ᱟᱞᱤᱧ ᱢᱟ ᱚᱵᱚᱥᱛᱟ ᱟᱠᱟᱱ ᱛᱟᱞᱤᱧᱟ᱾
ᱟᱪᱪᱷᱟ᱾
ᱜᱚᱝᱠᱮ ᱛᱚᱵᱮ ᱟᱵᱤᱱ ᱚᱠᱟ ᱞᱮᱠᱟ ᱢᱮᱱᱟᱜ ᱵᱤᱱᱟ ᱟᱵᱤᱱ?
ᱜᱚᱝᱠᱮ ᱟᱞᱤᱧ ᱦᱚᱸ ᱱᱤᱛ ᱫᱷᱟᱨᱤᱡ ᱫᱚ ᱟᱹᱰᱤ ᱱᱟᱯᱟᱭ ᱜᱮ ᱢᱮᱱᱟᱜ ᱠᱟᱜ ᱞᱤᱧᱟ᱾
ᱟᱪᱪᱷᱟ ᱜᱚᱝᱠᱮ ᱛᱚᱵᱮ ᱚᱲᱟᱜ ᱥᱮᱫ ᱨᱮ ᱵᱟᱦᱨᱮ ᱥᱮᱫ ᱨᱮ ᱢᱮᱱᱟᱜ ᱵᱤᱱᱟᱹ?
ᱵᱟᱝ ᱜᱚᱝᱠᱮ ᱚᱲᱟᱜ ᱨᱮᱫᱚ ᱦᱟᱸᱜ ᱵᱟᱱᱩᱜ ᱠᱟᱜ ᱞᱤᱧᱟᱹ ᱟᱹᱞᱤᱧ ᱫᱚ ᱦᱟᱸᱜ ᱱᱚᱛᱮ ᱡᱟᱦᱟᱸ ᱫᱚ ᱠᱟᱢᱤ ᱞᱤᱧ ᱦᱮᱡ ᱠᱟᱱᱟ ᱟᱞᱤᱧ ᱫᱚ ᱦᱟᱸᱜ᱾
ᱟᱪᱪᱷᱟ ᱚᱝᱴᱮ᱾ ᱟ ᱜᱚᱝᱠᱮ ᱟᱞᱤᱧ ᱢᱟ ᱮᱠᱫᱚᱢ ᱚᱱᱟ ᱵᱟᱦᱮᱨᱮ ᱥᱮᱫ ᱠᱟᱢᱤ ᱦᱚᱸ ᱵᱟᱹᱞᱤᱧ ᱪᱟᱞᱟᱣ ᱫᱟᱲᱮᱜ ᱠᱟᱱᱟ ᱱᱚᱣᱟ ᱚᱲᱟᱜ ᱨᱮᱱᱟᱜ ᱪᱟᱯ ᱛᱮ ᱚᱲᱟᱜ ᱠᱚᱨᱮ ᱦᱚᱸ ᱟᱸ ᱱᱤᱛᱚᱜ ᱮᱸᱜᱟᱛ ᱟᱯᱟᱛ ᱦᱟᱲᱟᱢ ᱵᱩᱲᱦᱤ ᱠᱟᱱᱟ ᱠᱤᱱ ᱩᱱᱠᱤᱱ ᱦᱚᱸ ᱧᱮᱞ ᱦᱩᱭᱩᱜ ᱠᱟᱱᱟ ᱟᱨ ᱩᱱᱠᱤᱱ ᱵᱟᱹᱜᱤ ᱠᱟᱛᱮᱫ ᱚᱱᱟ ᱵᱟᱦᱨᱮ ᱥᱮᱫ ᱪᱟᱞᱟᱜ ᱦᱚᱸ ᱮᱠᱫᱚᱢ ᱟᱹᱰᱤ ᱢᱟᱱᱮ ᱦᱟᱨ ᱠᱮᱛ ᱜᱮᱞᱤᱧ ᱵᱩᱡᱷᱟᱹᱣᱮ ᱫᱟ ᱟᱨ ᱱᱟᱛᱮ ᱯᱩᱭᱥᱟᱹ ᱠᱩᱲᱤ ᱨᱮᱱᱟᱜ ᱦᱚᱸ ᱟᱹᱰᱤ ᱜᱟᱱ ᱜᱮ ᱚᱵᱷᱟᱵ᱾ ᱟᱛᱩ ᱴᱚᱞᱟ ᱠᱚᱨᱮ ᱚᱱᱠᱟᱱ ᱠᱟᱹᱢᱤ ᱠᱚ ᱵᱟᱹᱱᱩᱜᱼᱟ ᱟᱹᱰᱤ ᱠᱚᱥᱴᱚ ᱛᱮ ᱥᱚᱝᱥᱟᱨ ᱠᱚ ᱪᱟᱹᱞᱩᱭ ᱦᱩᱭᱩᱜ ᱠᱟᱱᱟ ᱜᱳᱝᱠᱮ᱾
ᱟᱪᱪᱷᱟ ᱟᱪᱪᱷᱟ ᱦᱮᱸ ᱜᱳᱝᱠᱮ ᱟᱹᱰᱤ ᱜᱮ ᱱᱚᱜᱼᱚᱝᱠᱟ ᱠᱟᱹᱢᱤ ᱠᱚ ᱵᱟᱝ ᱧᱟᱢ ᱞᱟᱹᱜᱤᱫᱚᱜ ᱠᱟᱱᱟ, ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱫᱤᱱ ᱢᱚᱡᱩᱨᱤ ᱠᱟᱹᱢᱤ ᱠᱚ ᱦᱩᱭ ᱵᱟᱲᱟᱜᱼᱟ ᱥᱮ ᱵᱟᱝᱜᱮ?
ᱜᱚᱝᱠᱮ ᱛᱤᱱᱟ. ᱜ ᱞᱟᱹᱭᱟ ᱮᱠᱫᱚᱢ ᱟᱞᱮ ᱱᱚᱛᱮ ᱚᱱᱠᱟᱱ ᱮᱠᱫᱚᱢ ᱱᱟᱪᱟᱨ ᱴᱩᱣᱟᱹᱨ ᱟᱹᱛᱩ ᱠᱟᱱᱟ ᱠᱟᱱ ᱫᱤᱱ ᱨᱮ ᱠᱟᱢᱤ ᱢᱟ ᱮᱠᱫᱚᱢ ᱪᱟᱞᱟ ᱦᱩᱭᱩᱜᱼᱟ᱾
ᱟᱪᱪᱷᱟ ᱟᱪᱪᱷᱟ ᱦᱮᱸ ᱜᱚᱝᱠᱮ ᱟᱞᱮᱥᱮᱫ ᱫᱚ ᱚᱱᱠᱟ ᱞᱟᱹᱭ ᱜᱟᱱᱚᱜᱼᱟ ᱱᱤᱛ ᱫᱚ ᱡᱩᱫᱤ ᱥᱮᱛᱟᱜ ᱯᱟᱭᱨ ᱨᱮ ᱟᱹᱵᱤᱱ ᱫᱟᱠᱟ ᱴᱤᱯᱤᱱ ᱥᱟᱵ ᱠᱟᱛᱮ ᱡᱩᱫᱤ ᱵᱤᱱ ᱳᱰᱳᱝ ᱫᱟᱲᱮᱜ ᱠᱷᱟᱱ ᱠᱟᱹᱢᱤ ᱫᱚ ᱱᱚᱛᱮ ᱫᱚ ᱧᱟᱢᱚᱜᱼᱟ,
ᱛᱚᱵᱮ ᱟᱯᱮ ᱡᱟᱸᱦᱟ ᱥᱮᱫ ᱨᱮ ᱢᱮᱱᱟᱜ ᱵᱤᱱᱟ ᱚᱱᱟ ᱫᱚ ᱮᱠᱫᱚᱢ ᱟᱹᱰᱤ ᱱᱟᱯᱟᱭ ᱟᱹᱛᱩ ᱫᱤᱥᱚᱢ ᱥᱮᱫ ᱨᱮᱵᱤᱱ ᱢᱮᱱᱟᱜ ᱵᱤᱱᱟ᱾ ᱢᱮᱱᱠᱷᱟᱱ ᱜᱚᱝᱠᱮ ᱟᱞᱮ ᱱᱚᱛᱮ ᱢᱟ ᱚᱱᱠᱟ ᱦᱚᱸ ᱵᱟᱝ ᱫᱚ ᱮᱠᱫᱚᱢ ᱟᱹᱰᱤ ᱦᱟᱨᱠᱮᱛ ᱛᱮ
ᱦᱩᱸ
ᱛᱚᱵᱮ ᱜᱚᱝᱠᱮ ᱟᱯᱮ ᱚᱱᱛᱮᱫᱚ ᱚᱱᱟ ᱫᱤᱱ ᱢᱚᱡᱩᱨᱤ ᱠᱟᱹᱢᱤ ᱨᱮᱱᱟᱜ ᱫᱚ ᱠᱟᱹᱣᱰᱤ ᱫᱚᱠᱚ ᱫᱚ ᱚᱠᱟᱮ ᱞᱮᱠᱟ ᱧᱟᱢᱚᱜᱼᱟ?
ᱦᱮᱸ ᱜᱚᱝᱠᱮ ᱞᱟᱹᱭ ᱜᱟᱱᱚᱜᱼᱟ ᱫᱤᱱ ᱢᱡᱩᱨᱤ ᱠᱟᱹᱢᱤ ᱨᱮᱱᱟᱜ ᱡᱟᱦᱟᱸᱭ ᱡᱟᱦᱟᱸ ᱞᱮᱵᱟᱨ ᱠᱚᱠᱚ ᱠᱷᱴᱟᱣ ᱠᱚᱣᱟ, ᱦᱮᱸ ᱩᱱᱠᱩᱣᱟᱜ ᱫᱚ ᱢᱚᱬᱮᱥᱚ ᱴᱟᱠᱟ ᱠᱟᱛᱮᱫ ᱠᱚᱢᱟ ᱠᱚ ᱠᱟᱱᱟ ᱫᱤᱱᱟᱹᱢ᱾
ᱟᱪᱪᱷᱟ ᱜᱳᱝᱠᱮ,
ᱟᱨ ᱡᱟᱦᱟᱸᱭ ᱫᱚ ᱢᱤᱥᱛᱨᱤ ᱠᱟᱱᱟ ᱠᱚ ᱩᱱᱠᱩ ᱫᱚ ᱦᱩᱸ ᱪᱷᱚᱥᱚ ᱴᱟᱠᱟ ᱥᱟᱲᱮ ᱪᱷᱚᱥᱚ ᱴᱠᱠᱟ ᱠᱚ ᱮᱢᱟᱠᱚ ᱠᱟᱱᱟ᱾
ᱜᱚᱢᱠᱮ ᱟᱞᱮ ᱱᱚᱛᱮ ᱚᱱᱟ ᱯᱟᱸᱥᱥᱳ ᱴᱟᱠᱟ ᱦᱟᱸᱱᱮ ᱯᱮ ᱫᱤᱱ ᱜᱟᱱ ᱥᱚᱢᱚᱭ ᱦᱟᱛᱟᱣ ᱠᱟᱫᱟ ᱜᱚᱢᱠᱮ᱾
ᱦᱮᱡ ᱞᱮᱠᱷᱟᱱ ᱜᱮ ᱟᱨᱚ ᱯᱟᱸᱥᱥᱚ ᱴᱟᱠᱟ ᱫᱚ ᱟᱨᱟᱢ ᱥᱮᱵᱤᱱ ᱠᱟᱹᱢᱤ ᱤᱫᱤ ᱜᱚᱫ ᱠᱟᱜᱼᱟ ᱦᱟᱸᱜ᱾
ᱟᱪᱪᱷᱟ ᱜᱚᱝᱠᱮ ᱛᱚᱵᱮ ᱮᱠᱫᱚᱢ ᱪᱟᱞᱟᱜ ᱨᱮᱱᱟᱜ ᱤᱧ ᱪᱮᱥᱴᱟᱭᱟ ᱢᱮᱱᱠᱷᱟᱱ ᱚᱲᱟᱜ ᱠᱚᱨᱮᱱᱟᱜ ᱪᱟᱯ ᱟᱨ ᱱᱩᱠᱤᱱ ᱮᱸᱜᱟᱛ ᱟᱯᱟᱛ ᱠᱚ ᱚᱠᱟ ᱠᱚᱨᱮ ᱵᱟᱹᱜᱤ ᱦᱚᱴᱚ ᱠᱟᱛᱮᱜ ᱪᱟᱞᱟᱜ ᱦᱩᱭᱩᱜᱼᱟ ᱚᱱᱟᱜᱛᱚ ᱵᱟᱞᱤᱧ ᱵᱩᱡᱷᱟᱹᱣ ᱫᱟᱲᱮᱜ ᱮᱠᱚᱢ
ᱦᱳᱭ ᱦᱳᱭ ᱦᱮᱸ ᱟᱫᱚ ᱚᱱᱝᱠᱟ ᱜᱮ ᱦᱟᱸᱜ ᱟᱭᱳ ᱵᱟᱵᱟ ᱦᱚᱸ ᱚᱠᱟᱞᱮᱠᱟᱢ ᱵᱟᱹᱜᱤ ᱦᱚᱴᱚ ᱟᱠᱚᱣᱟ, ᱵᱚᱭᱮᱥ ᱦᱚᱸᱠᱚ ᱵᱚᱭᱮᱥ ᱱᱚᱜ ᱠᱟᱱᱟ ᱵᱟᱝ?
ᱦᱳᱭ ᱜᱚᱝᱠᱮ
ᱦᱮᱸ ᱟᱵᱤᱱᱟᱜ ᱛᱮᱦᱚᱸ ᱟᱹᱰᱤᱻ ᱦᱟᱞᱮ ᱰᱟᱞᱮ ᱛᱮᱜᱮ ᱡᱤᱭᱚᱱ ᱫᱚ ᱦᱮᱸ ᱥᱮ ᱵᱟᱝ
ᱦᱳᱭ ᱜᱚᱝᱠᱮ ᱮᱠᱫᱚᱢ ᱪᱮᱫ ᱤᱧ ᱞᱟᱹᱭᱟᱢᱟ, ᱜᱚᱝᱠᱮ ᱛᱚᱵᱮ ᱟᱯᱮ ᱚᱱᱛᱮ ᱫᱚ ᱦᱳᱭ ᱫᱤᱱᱟᱹᱢ ᱢᱩᱡᱨᱤ ᱠᱟᱹᱢᱤ ᱠᱚᱫᱚ, ᱞᱮᱛᱟᱲ ᱜᱮ ᱧᱟᱢᱚᱜ ᱠᱟᱱᱟ ᱪᱮᱫ ᱪᱚ ᱵᱟᱝ?
ᱦᱳᱭ ᱜᱚᱝᱠᱮ ᱟᱞᱮ ᱥᱮᱫ ᱫᱚ ᱮᱠᱫᱚᱢ ᱞᱮᱛᱟᱲ ᱜᱮ ᱧᱟᱢᱚᱜᱼᱟ ᱚᱱᱟ ᱠᱟ. ᱢᱤ ᱠᱚᱫᱚ ᱚᱱᱟ ᱠᱷᱟᱹᱛᱤᱨ ᱞᱟᱹᱭ ᱜᱟᱱᱚᱜᱼᱟ ᱠᱳᱞᱠᱟᱛᱟ ᱥᱮᱫ ᱦᱟᱸᱜ ᱫᱚᱢᱮ ᱦᱟᱸᱜ ᱚᱲᱟᱜ ᱫᱩᱣᱟᱹᱨ ᱠᱚᱠᱚ ᱵᱮᱱᱟᱣᱟ, ᱞᱟᱹᱴᱩ ᱞᱟᱹᱴᱩ ᱦᱟᱸᱜ ᱯᱟᱠᱟ ᱫᱟᱞᱟᱱ ᱠᱚ, ᱚᱱᱟ ᱚᱱᱟ ᱠᱚᱨᱮ ᱫᱚ ᱫᱚᱢᱮ ᱜᱮ ᱠᱟᱹᱢᱤ ᱧᱟᱢᱚᱜᱼᱟ ᱜᱚᱝᱠᱮ ᱟᱞᱮ ᱥᱮᱫ
ᱟᱪᱪᱷᱟ ᱜᱚᱝᱠᱮ, ᱜᱚᱝᱠᱮ ᱛᱚᱵᱮ ᱟᱯᱮ ᱚᱱᱛᱮᱢᱟ ᱮᱠᱫᱚᱢ ᱴᱟ
ᱫᱟᱜ ᱡᱟᱯᱩᱫ ᱡᱩᱫᱤ ᱵᱤᱱ ᱦᱮᱡ ᱫᱟᱲᱮᱭᱟᱜ ᱨᱮᱦᱚᱸ ᱜᱚᱝᱠᱮ ᱠᱟᱢᱤ ᱫᱚ ᱦᱟᱢᱮᱥᱟ ᱧᱟᱢᱚᱜᱼᱟ᱾
ᱟᱪᱪᱷᱟ , ᱟᱪᱪᱷᱟ ᱜᱚᱝᱠᱮ ᱛᱚᱵᱮ ᱟᱯᱮ ᱚᱱᱛᱮ ᱢᱟ ᱮᱠᱫᱚᱢ ᱴᱟᱠᱟ ᱯᱚᱭᱥᱟᱹ ᱠᱟᱹᱣᱰᱤ
ᱚᱱᱠᱟ ᱥᱮᱨᱚᱢ ᱫᱚ ᱵᱟᱝ ᱧᱩᱨᱩᱜ ᱜᱮᱭᱟ᱾
ᱟᱪᱪᱷᱟ ᱜᱚᱝᱠᱮ᱾ ᱟᱨ ᱜᱚᱝᱠᱮ ᱱᱚᱛᱮ ᱢᱟ ᱚᱱᱮ ᱢᱚᱬᱮ, ᱛᱩᱨᱩᱭ ᱫᱤᱱ ᱠᱟᱹᱢᱤ ᱟᱛᱮᱫ ᱯᱟᱸᱪ, ᱪᱷᱚᱥᱚ ᱴᱟᱠᱟᱢ ᱤᱱᱠᱟᱢᱟ ᱢᱮᱱᱠᱷᱟᱱ ᱡᱩᱫᱤ ᱢᱤᱫ ᱫᱷᱟᱣ ᱮᱠᱫᱚᱢ ᱪᱟᱵᱟ ᱩᱛᱟᱹᱨᱚᱜ-ᱟ᱾ ᱟᱨᱦᱚᱸ
ᱦᱳᱭ ᱦᱳᱭ ᱜᱚᱝᱠᱮ ᱜᱚᱝᱠᱮ ᱟᱹᱵᱤᱱ ᱦᱚᱸ ᱱᱚᱛᱮ ᱟᱞᱮ ᱥᱮᱱ ᱜᱮ ᱱᱚᱛᱮ ᱦᱤᱡᱩᱜ ᱵᱤᱱ, ᱠᱟᱹᱢᱤ ᱠᱟᱴᱤᱡ ᱦᱟᱞᱮ ᱰᱟᱞᱮ ᱨᱮ ᱢᱮᱱᱟᱜ ᱵᱤᱱᱟ ᱡᱚᱠᱷᱚᱱ ᱱᱚᱝᱠᱟ ᱪᱷᱚ ᱢᱟᱥ, ᱯᱮ ᱢᱟᱥ ᱜᱟᱱ ᱛᱟᱦᱮᱸᱱ ᱛᱮ ᱟᱵᱟᱨ ᱯᱳᱱ ᱢᱟᱥᱮ ᱜᱟᱱ ᱠᱟᱹᱢᱤ ᱠᱟᱛᱮ ᱟᱵᱟᱨ ᱟᱛᱩ ᱫᱤᱥᱚᱢ ᱥᱮᱫ ᱟᱵᱟᱨ ᱨᱩᱣᱟᱹᱲ ᱪᱟᱞᱟᱜ ᱵᱤᱱ
ᱦᱳᱭ ᱜᱚᱝᱠᱮ᱾ ᱛᱟ ᱜᱚᱝᱠᱮ ᱚᱱᱟ ᱫᱤᱱ ᱢᱚᱡᱩᱨᱤ ᱠᱟᱹᱢᱤ ᱵᱟᱫ ᱠᱟᱛᱮ ᱟ ᱟᱨ ᱚᱝᱠᱟᱱ ᱡᱟᱦᱟᱸᱱᱟᱜ ᱡᱩᱫᱤ ᱵᱮᱵᱽᱥᱟ
ᱦᱮᱸ ᱜᱚᱝᱠᱮ ᱚᱱᱠᱟ ᱦᱚᱸ ᱜᱟᱱᱚᱜ-ᱟ, ᱵᱮᱵᱥᱟ ᱠᱚᱦᱚᱸ